ᱦᱮᱞᱳ
ᱦᱮᱞᱳ
ᱡᱚᱦᱟᱨ ᱜᱮ,
ᱦᱮᱸ ᱡᱚᱦᱟᱨ ᱡᱚᱦᱟᱨ,
ᱟᱸᱡᱚᱢᱚᱜ ᱠᱟᱱᱟ ᱵᱮᱥ ᱛᱮ,
ᱦᱳᱭ ᱦᱳᱭ ᱟᱸᱡᱚᱢᱚᱜ ᱠᱟᱱ ᱜᱮᱭᱟ ᱵᱮᱥ ᱫᱷᱟᱨᱟ ᱜᱮ ᱟᱹᱞᱤᱧᱟᱜ ᱨᱚᱲ ᱟᱸᱡᱚᱢᱚᱜ ᱠᱟᱱ ᱜᱮᱭᱟ,
ᱦᱳᱭ ᱟᱸᱡᱚᱢᱚᱜ ᱠᱟᱱ ᱜᱮᱭᱟ ᱠᱞᱤᱭᱟᱨ ᱜᱮ ᱟᱸᱡᱚᱢᱚᱜ ᱠᱟᱱᱟ ᱛᱚ,
ᱦᱮᱸ ᱠᱩᱞᱭᱟ ᱠᱞᱤᱭᱟᱨ ᱜᱮ ᱟᱸᱡᱚᱢᱚᱜ ᱠᱟᱱᱟ, ᱳᱭ ᱢᱮᱱᱮᱫ ᱠᱟᱱᱟᱞᱤᱧ ᱚᱲᱟᱜ ᱨᱮᱜᱮ ᱢᱮᱱᱟᱜ ᱟᱠᱟᱫ ᱵᱮᱱᱟ?
ᱦᱳᱭ ᱚᱲᱟᱜ ᱨᱮᱜᱮ,
ᱚ ᱛᱟᱦᱚᱞᱮ ᱡᱤᱣᱤ ᱡᱟᱹᱛᱤ ᱠᱚᱫᱚ ᱱᱟᱯᱟᱭ ᱵᱟᱲᱟ ᱜᱮᱛᱚ,
ᱦᱳᱭ ᱡᱤᱣᱤ ᱡᱟᱹᱛᱤ ᱠᱚᱫᱚ ᱡᱚᱛᱚ ᱱᱟᱯᱟᱭ ᱵᱟᱲᱟᱜ ᱜᱮ ᱢᱮᱱᱟᱜ ᱞᱮᱭᱟ ᱟᱨ ᱟᱯᱮ ᱠᱚ,
ᱦᱳᱭ ᱟᱞᱮ ᱠᱚᱸᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱠᱟᱜ ᱞᱮᱭᱟ,
ᱡᱚᱛᱚ ᱦᱚᱲ ᱜᱮ ᱱᱟᱯᱟᱭ ᱜᱮᱵᱚᱱ ᱛᱟᱦᱮᱸ ᱞᱮᱱ ᱠᱷᱟᱱ ᱜᱮ ᱵᱟᱝ ᱥᱮ,
ᱦᱳᱭ ᱦᱳᱭ ᱵᱮᱹᱥ ᱜᱮ ᱮᱠᱫᱚᱢ ᱮᱠᱫᱚᱢ, ᱟᱫᱚᱞᱤᱧ ᱢᱮᱱᱮᱫ ᱠᱟᱱᱟ ᱦᱟᱸᱜ ᱟᱯᱮ ᱥᱮᱫ ᱫᱚ ᱛᱟᱦᱞᱮ ᱦᱚᱭ ᱦᱤᱸᱥᱤᱫ ᱫᱚ ᱱᱤᱭᱟᱹ ᱜᱷᱟᱹᱲᱤᱡ ᱫᱚ ᱚᱠᱟ ᱞᱮᱠᱟ?
ᱦᱩᱸ ᱦᱚᱭ ᱦᱤᱸᱥᱤᱫ ᱫᱚ ᱱᱚᱜᱼᱚᱭ ᱱᱚᱝᱠᱟ ᱡᱮ, ᱱᱤᱛᱚᱜ ᱢᱟ ᱪᱟᱥᱵᱟᱥ ᱨᱮᱱᱟᱜ ᱫᱤᱱ ᱠᱟᱱ ᱛᱟᱵᱩᱱᱟ, ᱟᱫᱚᱼᱼ ᱪᱟᱥᱵᱟᱥ ᱠᱚᱦᱚ ᱱᱤᱛᱚᱜ ᱫᱚ ᱵᱤᱞᱟᱹᱢ ᱜᱮᱭᱟ ᱪᱮᱫᱟᱜ ᱥᱮ ᱚᱝᱠᱟᱼᱼ ᱫᱟᱜ ᱦᱚᱸ ᱵᱟᱭ ᱡᱟᱹᱲᱤᱭᱮᱜ ᱠᱟᱱᱟ᱾
ᱦᱳᱻᱭ᱾
ᱟᱨ ᱚᱛ ᱦᱟᱥᱟ ᱠᱚᱦᱚ ᱚᱝᱠᱟ ᱵᱟᱝ ᱞᱚᱦᱚᱜ ᱠᱟᱱᱟ᱾
ᱦᱳᱭ ᱟᱪᱪᱷᱟ ᱟᱪᱪᱷᱟ ᱟᱪᱪᱷᱟ᱾ ᱟᱞᱮ ᱥᱮᱫ ᱫᱚ ᱦᱟᱸᱜ ᱱᱤᱭᱟᱹ ᱜᱷᱟᱹᱲᱤᱡ ᱫᱚ ᱦᱚᱭ ᱦᱤᱸᱥᱤᱫ ᱫᱚ ᱦᱟᱸᱜ ᱟᱹᱰᱤ ᱜᱮᱠᱩ ᱪᱷᱩᱴᱟᱹᱣ ᱟᱠᱟᱱᱟ ᱦᱟᱸᱜ ᱵᱟᱹᱫᱽ ᱨᱮ ᱚᱱᱟ ᱡᱟᱸᱦᱟᱸ ᱯᱤᱰᱷᱦᱟᱹ ᱢᱟᱜ ᱠᱚ, ᱟᱫᱚ ᱫᱟᱜᱼᱼ ᱡᱟᱹᱲᱤ ᱫᱚ ᱦᱟᱸᱜ ᱟᱹᱣᱨᱤᱭᱟᱜᱼᱟ ᱟᱫᱚ ᱧᱮᱞᱚᱜᱚᱜ ᱠᱟᱱᱟ ᱦᱚᱜᱼᱚᱭ ᱛᱮᱦᱤᱧ ᱢᱟ ᱦᱟᱸᱜ ᱥᱮᱛᱟᱜ ᱠᱷᱚᱡ ᱜᱤ ᱮᱠᱫᱚᱢ ᱯᱩᱨᱟᱹ ᱥᱮᱨᱢᱟ ᱠᱚ ᱦᱚᱸ ᱢᱟ ᱨᱤᱢᱤᱞ ᱫᱷᱟᱨᱟ ᱜᱮ ᱢᱮᱱᱟᱜ ᱟᱠᱟᱫᱟ ᱟᱫᱚ ᱫᱟᱜ ᱠᱚᱫᱚᱭ ᱫᱟᱜ ᱮᱜ ᱠᱟᱱ ᱜᱮᱭᱟ ᱫᱟᱜ ᱡᱟᱹᱲᱤ ᱫᱚ ᱧᱩᱨᱦᱟᱹᱜᱼᱼ ᱠᱟᱱᱟ᱾ ᱟᱫᱚ ᱧᱮᱛᱚᱜ ᱫᱚ ᱦᱟᱸᱜ ᱠᱤᱪᱷᱩᱭ ᱛᱷᱤᱨ ᱧᱚᱜ ᱟᱠᱟᱫᱟ ᱱᱚᱱᱛᱮ ᱫᱚ, ᱟᱨᱼᱼ ᱦᱮᱸᱜ ᱫᱚ ᱯᱩᱨᱟᱹ ᱚᱛ ᱦᱟᱥᱟ ᱠᱚᱫᱚ ᱞᱚᱦᱚᱜ ᱫᱚᱭ ᱞᱚᱦᱚᱜ ᱠᱟᱜ ᱜᱮᱭᱟ ᱦᱟᱸᱜ᱾
ᱦᱮᱸ᱾
ᱟᱫᱚ ᱠᱤᱪᱷᱩ ᱫᱤᱱ ᱪᱟᱞᱟᱣ ᱞᱮᱱᱠᱷᱟᱪ ᱜᱮ ᱦᱟᱸᱜ ᱠᱚ ᱮᱛᱚᱦᱚᱵᱚᱜᱼᱟ ᱦᱟᱸᱜ᱾ ᱡᱩᱫᱤ ᱫᱟᱜ ᱡᱟᱹᱲᱤ ᱦᱮᱡ ᱞᱮᱱᱠᱷᱟᱡ ᱤᱱᱟᱹ ᱠᱷᱟᱡ ᱜᱤ᱾
ᱫᱟᱜ ᱢᱟᱭ ᱫᱟᱜ ᱮᱜ ᱠᱟᱱ ᱜᱮᱭᱟ ᱥᱮᱛᱟᱜ ᱟᱭᱩᱵ ᱮ ᱫᱟᱜ ᱮ ᱟᱞᱮ ᱠᱟᱱ ᱜᱮᱭᱟ, ᱢᱮᱱᱠᱷᱟᱱ ᱚᱱᱠᱟ ᱠᱷᱮᱛ ᱨᱮᱜᱮ ᱵᱟᱝ ᱞᱟᱜᱟᱜ ᱠᱟᱱᱟ, ᱛᱷᱚᱲᱟ ᱜᱟᱱ ᱠᱷᱮᱛ ᱠᱚ ᱯᱮᱨᱮᱡ ᱵᱟᱲᱟ ᱞᱮᱱᱠᱷᱟᱱ ᱚᱱᱟᱼᱼ ᱛᱮᱦᱚᱸ ᱥᱤ ᱵᱟᱛᱨᱟᱣ ᱠᱚ ᱦᱩᱭ ᱠᱚᱜᱼᱟ, ᱢᱮᱱᱠᱷᱟᱱᱼᱼ ᱠᱷᱮᱛ ᱨᱮᱦᱚᱸ ᱫᱟᱜ ᱵᱟᱝ ᱞᱟᱜᱟᱜ ᱠᱟᱱᱟ, ᱟᱨ
ᱦᱳᱭ᱾
ᱟᱯᱷᱚᱨ ᱠᱚᱸᱦᱚᱸ ᱱᱤᱛᱚᱜ ᱫᱚ ᱦᱩᱰᱤᱧ ᱢᱟᱪᱷᱟ ᱜᱮᱛᱟᱞᱮᱭᱟ ᱛᱚ ᱨᱚᱦᱚᱭ ᱠᱚᱸᱦᱚᱸ ᱵᱟᱭ ᱜᱟᱱᱚᱜ ᱠᱟᱱᱟ᱾
ᱦᱳᱭ ᱟᱞᱮ ᱥᱮᱫ ᱢᱟᱦᱟᱸᱜ ᱟᱯᱷᱚᱨ ᱠᱚᱦᱚᱸ ᱫᱚ ᱦᱟᱨᱟ ᱪᱩᱠᱟᱹᱣ ᱠᱟᱱ ᱜᱮᱭᱟ ᱚᱱᱮ ᱠᱚ ᱢᱮᱱ ᱞᱮᱠᱟ ᱢᱤᱫ ᱠᱟᱹᱴᱼᱼ ᱴᱩ ᱡᱟᱸᱦᱟᱸ ᱛᱟᱦᱮᱱ ᱚᱱᱟ ᱠᱷᱚᱡ ᱫᱚ ᱞᱟᱹᱴᱩ ᱟᱫᱷᱚᱢ ᱠᱚᱫᱚ ᱦᱟᱸᱜ ᱞᱟᱹᱴᱩ ᱜᱮ ᱯᱩᱨᱟᱹ᱾ ᱟᱫᱚ
ᱦᱳᱭ ᱦᱳᱭ᱾
ᱫᱟᱜ ᱡᱟᱹᱲᱤ ᱦᱚᱸ ᱡᱩᱫᱤ ᱵᱟᱭ ᱦᱩᱭᱩᱜᱼᱟ ᱥᱮᱨᱢᱟ ᱠᱷᱚᱱ ᱛᱟᱦᱞᱮ ᱫᱚ ᱦᱟᱸᱜ ᱱᱚᱱᱛᱮ ᱫᱚ ᱤᱱᱟᱹᱜ ᱚᱥᱩᱵᱤᱫᱟ ᱫᱚ ᱦᱟᱸᱜ ᱵᱟᱹᱱᱩᱜᱼᱟ ᱛᱟᱨᱦᱚᱸ ᱢᱟᱱᱮ ᱢᱟᱨᱥᱟᱞ ᱠᱚ ᱦᱟᱸᱜ ᱢᱮᱱᱟᱜ ᱟᱛᱚ ᱮᱵᱮᱞ ᱮᱵᱮᱞ ᱜᱮᱭᱟ ᱦᱟᱸᱜ᱾ ᱚᱱᱟ ᱠᱩ ᱛᱤᱜᱤ ᱫᱟᱜ ᱠᱟᱛᱮ ᱦᱟᱸᱜ ᱠᱚ ᱨᱚᱦᱚᱭᱟ ᱦᱟᱸᱜ᱾
ᱦᱚᱭ ᱟᱫᱚᱞᱤᱧ ᱢᱮᱱᱮᱜ ᱠᱟᱱᱟ ᱟᱯᱮ ᱥᱮᱱ ᱫᱚ ᱢᱤᱫ ᱫᱚᱢ ᱠᱩ ᱪᱟᱥᱟ ᱥᱮ ᱵᱟᱨ ᱫᱚᱢ ᱠᱩ ᱪᱟᱥ ᱜᱮᱭᱟ?
ᱦᱮᱸ ᱦᱩᱲᱩ ᱫᱚ ᱦᱟᱸᱜ ᱵᱟᱨ ᱫᱚᱢ ᱦᱚᱸᱠᱩ ᱪᱟᱥ ᱜᱮᱭᱟ, ᱟᱫᱚ ᱵᱟᱨ ᱫᱚᱢ ᱫᱚᱼᱼ ᱛᱷᱚᱲᱟ ᱢᱟᱱᱮ ᱡᱟᱸᱦᱟᱸ ᱱᱤᱭᱟᱹ ᱡᱟᱸᱦᱟᱸ ᱦᱚᱸᱜᱼᱚᱭᱼᱼ ᱵᱟᱹᱨᱥᱟᱹ ᱦᱟᱸᱜ ᱱᱚᱣᱟ ᱫᱚ ᱪᱟᱥ ᱜᱮᱭᱟ ᱠᱩ ᱚᱱᱟ ᱥᱟᱶᱛᱮ ᱡᱟᱸᱦᱟᱸ ᱟᱨᱦᱚᱸ ᱠᱚ ᱢᱮᱛᱟᱜ ᱠᱟᱱᱟ ᱦᱟᱸᱜᱼᱼ ᱦᱟᱭᱞᱤᱱ ᱦᱩᱲᱩ ᱡᱟᱸᱦᱟᱸ ᱫᱚ ᱥᱤᱛᱩᱝ ᱨᱮ ᱚᱱᱟᱦᱚᱸ ᱚᱱᱟ ᱫᱚ ᱠᱚᱢ ᱜᱮᱭᱟ ᱟᱨᱠᱤ ᱟᱞᱮ ᱥᱮᱫ ᱫᱚ᱾
ᱦᱳᱭ ᱟᱞᱮ ᱥᱮᱱ ᱫᱚᱠᱚ ᱢᱮᱱᱟ ᱚᱱᱟ ᱫᱚ ᱱᱤᱨᱚᱱ ᱦᱩᱲᱩ᱾
ᱚ ᱱᱤᱨᱚᱱ ᱦᱩᱲᱩ ᱦᱮᱸ ᱴᱷᱤᱠ ᱮᱠᱫᱚᱢ᱾ ᱱᱤᱨᱚᱱ ᱦᱩᱲᱩ ᱥᱮᱨᱢᱟᱨᱮ ᱡᱟᱦᱟᱸ ᱫᱚ ᱮᱠᱫᱚᱢ ᱯᱚᱨᱤᱥᱠᱟᱨ ᱥᱤᱛᱩᱝ ᱴᱷᱚᱞ ᱴᱷᱚᱞ ᱛᱟᱦᱮᱱ᱾
ᱦᱳᱭ ᱪᱟᱹᱛ ᱵᱟᱹᱭᱥᱟᱹᱠᱷ ᱡᱟᱦᱟᱸ᱾
ᱦᱳᱭ ᱦᱮᱸ ᱦᱮᱸ ᱴᱷᱤᱠ ᱴᱷᱤᱠ ᱚᱱᱟ ᱫᱚ ᱵᱟᱲᱟᱭ ᱢᱮᱱᱟᱜ ᱠᱟᱜ ᱜᱮᱭᱟ ᱦᱟᱸᱜ ᱡᱟᱦᱟᱸ ᱫᱚ ᱱᱤᱨᱚᱱᱫᱤᱱ᱾
ᱦᱳᱭ, ᱪᱮᱫᱟᱜ ᱥᱮ ᱟᱞᱮ ᱥᱮᱱ ᱫᱚ ᱱᱚᱣᱟ ᱫᱚᱠᱚ ᱢᱮᱛᱟᱜᱼᱟ, ᱱᱤᱛᱚᱜ ᱫᱟᱜ ᱡᱟᱹᱲᱤ ᱵᱟᱞᱟ ᱫᱚᱠᱚ ᱢᱮᱛᱟᱜᱼᱟ, ᱵᱚᱨᱥᱟ ᱪᱟᱥᱼᱼ ᱟᱨ ᱚᱱᱟ ᱫᱚᱠᱚ ᱢᱮᱱᱟ ᱱᱤᱨᱚᱱ ᱪᱟᱥ ᱠᱟᱨᱚᱱ ᱫᱚ ᱚᱱᱟ ᱫᱚ ᱱᱤᱨᱚᱱ ᱫᱤᱱ ᱪᱟᱥ ᱦᱩᱭᱩᱜ-ᱟ ᱛᱚ᱾ ᱟᱨ ᱡᱮᱢᱚᱱᱼᱼ ᱱᱮᱛᱳᱜ ᱵᱚᱨᱥᱟ ᱨᱮᱵᱚᱱ ᱪᱟᱥᱮᱜ ᱠᱟᱱᱟ, ᱥᱮᱨᱢᱟ ᱡᱟᱹᱲᱤ ᱵᱚᱨᱥᱟ ᱛᱮ, ᱟᱫᱚᱼᱼ ᱱᱤᱛᱚᱜ ᱥᱮᱨᱢᱟ ᱡᱟᱹᱲᱤ ᱦᱚᱸ, ᱥᱮᱨᱚᱠᱚᱢ ᱵᱟᱭ ᱡᱟᱹᱲᱤᱭᱮᱜ ᱠᱟᱱᱟ, ᱡᱮᱢᱚᱱ ᱥᱮᱫᱟᱭ ᱫᱚ ᱱᱤᱛ ᱛᱮ ᱨᱚᱦᱚᱭ ᱠᱟᱛᱮᱜ ᱵᱟᱨᱟ ᱵᱟᱹᱨᱤᱭᱮᱜ, ᱠᱟᱱ ᱛᱮᱦᱮᱱ ᱟᱵᱚᱱ᱾ ᱥᱮ ᱟᱭᱢᱟ ᱞᱮᱠᱟᱱ ᱦᱚᱲ, ᱵᱚᱞᱮ ᱟᱭᱢᱟ ᱜᱟᱱ ᱠᱚ ᱨᱚᱦᱚᱭᱮᱜ, ᱠᱟᱱ ᱛᱟᱦᱮᱱᱟ᱾ ᱟᱫᱚ ᱱᱮᱛᱟᱨ ᱢᱟ, ᱚᱱᱠᱟ ᱵᱟᱝᱜᱮ ᱦᱳᱭᱳᱜ ᱠᱟᱱᱟ᱾
ᱦᱳᱭ, ᱟᱫᱚ ᱚᱱᱟ ᱫᱚ ᱦᱟᱸᱜ, ᱟᱵᱚ ᱠᱤᱪᱷᱩ ᱫᱚ ᱦᱟᱸᱜ ᱜᱟᱹᱞ ᱢᱟᱱᱮ ᱠᱷᱟᱱᱛᱤ ᱫᱚ ᱢᱮᱱᱟᱜ ᱟᱠᱟᱜ ᱜᱮᱭᱟ, ᱟᱵᱚ ᱠᱚ ᱴᱷᱮᱱ ᱦᱚᱸ, ᱚᱱᱟ ᱛᱮᱜᱮ ᱦᱳᱭᱛᱚ ᱴᱷᱤᱠ ᱚᱠᱛᱚ ᱨᱮ, ᱵᱟᱭ ᱫᱟᱜ ᱡᱟᱹᱲᱤ ᱭᱟᱵᱚᱱ ᱠᱟᱱᱟ᱾
ᱦᱳᱭ ᱚᱱᱟ ᱫᱚ, ᱟᱵᱚ ᱠᱚᱣᱟᱜ ᱜᱟᱹᱞᱛᱤ ᱠᱤ ᱢᱮᱱᱟᱜᱼᱟ? ᱠᱟᱨᱚᱱ ᱫᱚ ᱱᱚᱶᱟ ᱦᱳᱭᱳᱜ ᱠᱟᱱᱟ ᱥᱮ, ᱠᱤ ᱱᱮᱛᱟᱨ ᱫᱤᱱ ᱫᱚ, ᱫᱟᱨᱮ ᱠᱚ ᱟᱹᱰᱤ ᱟᱸᱴ ᱵᱚᱱ ᱢᱟᱜ ᱮᱼᱟ, ᱫᱟᱨᱮ ᱠᱚ ᱵᱟᱝᱵᱚᱱ ᱨᱚᱦᱚᱭᱮᱜᱼᱟ, ᱟᱨ ᱯᱷᱮᱠᱴᱨᱤ ᱠᱚ ᱟᱭᱢᱟ ᱠᱚ, ᱵᱮᱱᱟᱜ ᱠᱟᱱᱟ᱾ ᱛᱚ ᱚᱱᱟ ᱞᱟᱹᱜᱤᱫ ᱛᱮ, ᱟᱭᱢᱟ ᱫᱟᱨᱮ ᱠᱚᱠᱚ ᱢᱟᱜᱼᱮᱜ ᱠᱟᱱ ᱛᱟᱵᱚᱱᱟ, ᱥᱮ ᱚᱝᱠᱟ ᱟᱭᱢᱟ ᱞᱮᱠᱟᱱ, ᱡᱟᱭᱜᱟ ᱨᱮ ᱞᱟᱹᱴᱩ ᱞᱟᱹᱴᱩ ᱡᱚᱢᱤ ᱡᱟᱜᱟ ᱠᱚ, ᱦᱟᱛᱟᱣᱮᱫ ᱠᱟᱱᱟ᱾ ᱛᱚ ᱫᱤᱠᱩ ᱠᱚ, ᱟᱫᱚ ᱚᱱᱮ ᱚᱱᱟ ᱞᱮᱠᱟᱛᱮ, ᱟᱭᱢᱟ ᱞᱮᱠᱟ ᱢᱩᱥᱠᱤᱞ ᱦᱳᱭᱳᱜ ᱠᱟᱱᱟ᱾
ᱦᱳᱭ, ᱴᱷᱤᱠ, ᱴᱷᱤᱠ᱾ ᱟᱨ ᱡᱟᱹᱥᱛᱤ ᱠᱟᱭ ᱛᱮᱫᱚ ᱧᱮᱞᱚᱜᱚᱜᱼᱟ, ᱦᱚᱸᱜᱼᱚᱭ ᱫᱟᱜ ᱵᱟᱝ ᱡᱟᱹᱲᱤᱭᱮᱜ ᱚᱱᱟ, ᱨᱮᱭᱟᱜ ᱠᱟᱨᱚᱱ ᱫᱚ, ᱦᱳᱭᱳᱜᱼᱚ ᱠᱟᱱᱟ, ᱦᱚᱸᱜᱼᱚᱭ ᱡᱮ ᱮᱸ ᱵᱤᱨ ᱵᱩᱨᱩ ᱫᱟᱨᱮ ᱱᱟᱹᱲᱤ ᱠᱚᱵᱚ, ᱩᱡᱟᱹᱲᱮᱜ ᱠᱟᱱᱟ, ᱦᱮᱸᱥᱮ? ᱟᱫᱚ ᱱᱚᱣᱟ ᱵᱟᱝ ᱠᱷᱟᱹᱛᱤᱨ ᱛᱮᱜᱮ ᱢᱟ, ᱚᱱᱮ ᱥᱮᱨᱢᱟ ᱠᱷᱚᱡ ᱡᱟᱦᱟᱸ, ᱞᱚᱞᱚᱥᱚᱝ ᱢᱟᱱᱮ, ᱴᱮᱢᱯᱟᱨᱮᱪᱟᱨ ᱡᱟᱹᱥᱛᱤ ᱛᱮ ᱦᱤᱡᱩᱜᱚᱜ ᱠᱟᱱᱟ, ᱫᱷᱩᱲᱤ ᱫᱷᱟᱹᱨᱛᱤ ᱨᱮ, ᱚᱱᱟ ᱠᱷᱟᱹᱛᱤᱨ ᱛᱮᱜᱮ ᱢᱟ ᱦᱟᱸᱜ? ᱢᱟᱱᱮ ᱚᱠᱛᱚ ᱨᱮᱫᱚ, ᱫᱟᱜ ᱡᱟᱹᱲᱤ ᱫᱚ, ᱥᱚᱴᱷᱤᱠ ᱵᱷᱟᱵᱮ, ᱢᱟᱱᱮ ᱚᱠᱛᱚ ᱨᱮ ᱵᱟᱝ ᱦᱩᱭ ᱦᱚᱪᱚᱣᱟᱜ ᱠᱟᱱᱟ᱾ ᱟᱨ ᱚᱱᱟ ᱫᱟᱨᱮ, ᱱᱟᱹᱲᱤ ᱠᱚ ᱛᱟᱦᱮᱱ ᱠᱷᱟᱡ, ᱢᱟᱱᱮ ᱢᱟᱱᱮ ᱟᱭᱟᱜ ᱡᱟᱦᱟᱸ, ᱢᱟᱱᱮ ᱦᱚᱭ ᱦᱤᱸᱥᱤᱫ ᱞᱮᱠᱟᱛᱮ, ᱡᱟᱦᱟᱸ ᱢᱟᱱᱮ ᱥᱩᱨᱩᱠ ᱢᱟᱱᱮ ᱥᱩᱨᱚᱠᱷᱤᱛᱚ ᱨᱮ ᱛᱟᱦᱮᱱ, ᱚᱱᱟ ᱡᱤᱱᱤᱥ ᱵᱟᱭ ᱧᱟᱢᱮᱫ ᱠᱟᱱᱟ, ᱛᱚ ᱚᱱᱟ ᱛᱮᱜᱮ ᱫᱟᱜ ᱡᱟᱹᱲᱤ ᱫᱚ, ᱢᱚᱡᱽ ᱛᱮ ᱵᱟᱝ ᱦᱩᱭᱩᱜᱚᱜ ᱠᱟᱱᱟ᱾
ᱦᱳᱭ, ᱟᱭᱢᱟ ᱞᱮᱠᱟᱱ ᱡᱟᱭᱜᱟ ᱨᱮ, ᱱᱤᱛᱚᱜ ᱡᱟᱦᱟᱸ ᱟᱵᱚᱣᱟᱜ ᱛᱟᱦᱮᱸ ᱞᱮᱱᱟ ᱵᱤᱨ ᱠᱚ᱾ ᱚᱱᱟ ᱠᱚ ᱡᱟᱦᱟᱸ ᱫᱟᱨᱮ ᱠᱚ, ᱩᱱᱟᱹᱜ ᱨᱚᱦᱚᱭ ᱵᱮᱨ ᱥᱮ, ᱮᱱᱛᱮ ᱥᱮᱫᱟᱭ ᱠᱷᱚᱱᱟᱝ ᱡᱟᱦᱟᱸ ᱠᱚᱨᱮ, ᱵᱤᱨ ᱠᱚ ᱛᱮᱦᱮᱸ ᱠᱟᱱᱟ, ᱚᱱᱟ ᱠᱚ ᱱᱟᱦᱟᱜ ᱱᱤᱛᱚᱜ ᱵᱟᱝ ᱢᱮᱱᱟᱜᱼᱟ᱾ ᱠᱟᱨᱚᱱ ᱫᱚ ᱦᱳᱭᱩᱜ ᱠᱟᱱᱟ ᱡᱮ, ᱱᱤᱛᱚᱜ ᱟᱭᱢᱟ ᱡᱟᱭᱜᱟ ᱨᱮ, ᱚᱱᱟ ᱠᱚ ᱠᱷᱟᱫᱟᱱᱮᱜᱼᱟ ᱠᱚ᱾ ᱥᱮ ᱟᱭᱢᱟ ᱡᱟᱭᱜᱟ ᱨᱮ, ᱚᱱᱟᱞᱤᱧ ᱞᱟᱹᱭᱠᱮᱜᱼᱟ, ᱞᱟᱹᱴᱩ-ᱞᱟᱹᱴᱩ ᱠᱚᱱᱴᱨᱮᱠ ᱠᱚᱠᱚ ᱦᱟᱛᱟᱣᱮᱜᱼᱟ᱾
ᱦᱳᱭ ᱵᱟᱠᱷᱟᱡ ᱫᱚ᱾
ᱟᱫᱚ
ᱠᱚᱠᱚ ᱵᱮᱱᱟᱣᱼᱮᱜ ᱠᱟᱱᱟ᱾
ᱦᱳᱭ, ᱟᱫᱚ ᱚᱱᱮ ᱚᱱᱟ ᱞᱮᱠᱟᱛᱮ ᱵᱚᱞᱮ ᱟᱭᱢᱟ-ᱟᱭᱢᱟ, ᱱᱚᱥᱴᱚ ᱦᱳᱭᱳᱜ ᱠᱟᱱ ᱛᱟᱵᱳᱱᱟ᱾ ᱪᱮᱫᱟᱜ ᱥᱮ ᱟᱵᱚ ᱫᱚ, ᱵᱤᱨ ᱵᱩᱨᱩ ᱫᱟᱨᱮ ᱱᱟᱹᱲᱤ, ᱪᱮᱬᱮ ᱪᱤᱯᱨᱩ ᱠᱩ, ᱱᱤᱭᱟᱹᱜᱮ ᱢᱮᱱᱟᱜ ᱵᱚᱱᱟ, ᱟᱨ ᱱᱤᱛᱚᱜ ᱢᱟ, ᱚᱱᱟ, ᱟᱸ ᱰᱤᱡᱤᱴᱮᱞ ᱡᱟᱢᱟᱱᱟ ᱦᱮᱡ ᱱᱟ, ᱛᱚ ᱟᱭᱢᱟ ᱡᱤᱱᱤᱥ ᱵᱟᱹᱭ, ᱵᱟᱹᱭ ᱛᱮ ᱵᱟᱹᱭ ᱵᱟᱹᱭᱛᱮ, ᱵᱚᱞᱮ ᱪᱟᱵᱟ ᱤᱫᱤᱜ ᱠᱟᱱᱟ᱾
ᱦᱳᱭ ᱵᱟᱠᱷᱟ ᱫᱚ, ᱩᱡᱟᱹᱲ ᱪᱟᱵᱟ ᱤᱫᱤᱜ ᱠᱟᱱᱟ᱾
ᱦᱳᱭ᱾
ᱟᱫᱚ ᱟᱵᱚ ᱢᱟᱹᱱᱢᱤ ᱦᱚᱸ ᱮᱢᱚᱱ ᱵᱚ ᱠᱟᱹᱢᱤᱭᱮᱜ ᱠᱟᱱᱟ ᱡᱟᱦᱟᱸ ᱫᱚ ᱢᱟᱱᱮ ᱩᱡᱟᱹᱲᱮᱫ ᱠᱟᱱ ᱠᱷᱟᱡ ᱵᱚ ᱚᱱᱟᱦᱚᱼᱼ ᱟᱨ ᱫᱚᱲᱦᱟ ᱫᱟᱨᱟᱭ ᱛᱮ ᱢᱟᱱᱮ ᱨᱚᱦᱚᱭ ᱠᱚᱦᱚᱸ ᱫᱚ ᱵᱟᱵᱚ ᱜᱩᱱᱟᱹᱱ ᱵᱟᱲᱟᱜ ᱠᱟᱱᱟ ᱚᱱᱟ ᱛᱮᱜᱮ ᱟᱨᱼᱼ ᱵᱟᱹᱲᱛᱤ ᱫᱚ ᱤᱭᱟᱹ ᱢᱟᱱᱮ ᱚᱨᱥᱚᱝ ᱫᱚ ᱤᱭᱟᱹ ᱦᱤᱡᱩᱜᱚᱜ ᱠᱟᱱᱟ ᱡᱟᱹᱥᱛᱤ᱾
ᱠᱟᱨᱚᱱ ᱫᱚ ᱱᱚᱣᱟ ᱦᱩᱭᱩᱜ ᱠᱟᱱᱟ ᱥᱮᱼᱼ ᱠᱤ ᱟᱵᱚ ᱫᱟᱨᱮ ᱠᱚᱫᱚ ᱵᱚᱱ ᱢᱟᱜᱮᱜ ᱠᱟᱱᱟ ᱢᱮᱱᱠᱷᱟᱱᱼᱼ ᱨᱚᱦᱚᱭ ᱞᱟᱹᱜᱤᱫ ᱫᱚ ᱵᱟᱝᱵᱚᱱ ᱦᱩᱫᱤᱥ ᱫᱟ ᱟᱨ ᱡᱩᱫᱤ ᱵᱚᱪᱷᱼᱼ ᱚᱨ ᱨᱮ ᱢᱤᱫ ᱫᱩᱢ ᱵᱟᱨ ᱫᱩᱢ ᱦᱚᱸ ᱡᱩᱫᱤ ᱵᱚᱱ ᱨᱚᱦᱚᱭ ᱠᱮᱭᱟ ᱫᱟᱨᱮ ᱛᱚ ᱮᱱᱠᱷᱟᱱᱼᱼ ᱱᱤᱦᱟᱹᱛᱤ ᱡᱩᱫᱤᱼᱼ ᱡᱚᱠᱷᱚᱱ ᱵᱚᱱ ᱨᱚᱦᱚᱭᱟ ᱵᱟᱨᱭᱟ ᱯᱮᱭᱟ ᱫᱟᱨᱮ ᱨᱮ ᱱᱟᱦᱟᱜ ᱢᱤᱫᱴᱮᱡ ᱫᱚ ᱱᱤᱦᱟᱹᱛᱤ ᱡᱤᱵᱟᱹᱫᱚᱜ ᱜᱮᱭᱟ ᱦᱳᱭ ᱥᱮᱼᱼ
ᱦᱳᱭ ᱦᱳᱭ ᱮᱠᱫᱚᱢ ᱦᱳᱭ ᱮᱠᱫᱚᱢ᱾
ᱟᱫᱚ ᱚᱱᱟ ᱡᱩᱫᱤ ᱵᱚᱪᱷᱚᱨ ᱨᱮ ᱵᱟᱨᱯᱮ ᱫᱤᱱ ᱵᱩᱱ ᱨᱚᱦᱚᱭ ᱠᱮᱭᱟ ᱢᱟᱱᱮ ᱞᱤᱧ ᱞᱟᱹᱭᱟᱼᱼ ᱡᱩᱫᱤ ᱪᱷᱚ ᱢᱟᱥ ᱯᱚᱨ ᱯᱚᱨ ᱦᱚᱸ ᱡᱩᱫᱤ ᱵᱚᱱ ᱨᱚᱦᱚᱭ ᱠᱮᱭᱟ᱾
ᱦᱳᱭ ᱦᱳᱭ᱾
ᱛᱚ ᱮᱱᱠᱷᱟᱱ ᱱᱤᱦᱟᱹᱛᱤ ᱦᱩᱭ ᱠᱚᱜᱼᱟ ᱟᱫᱚ ᱵᱟᱝ ᱚᱱᱠᱟ ᱵᱟᱝᱵᱚᱱ ᱪᱮᱠᱟᱭᱮᱜᱼᱟ᱾
ᱠᱚᱨᱟᱣᱮᱜ ᱠᱟᱱ᱾
ᱦᱳᱭ ᱟᱨ ᱧᱮᱞᱚᱜᱚᱜ ᱠᱟᱱᱟ ᱪᱮ ᱱᱤᱛᱚᱜᱼᱼ ᱟᱢ ᱦᱟᱱᱮ ᱥᱳᱥᱟᱞ ᱢᱤᱰᱤᱭᱟ ᱨᱮᱫᱚ ᱵᱚᱱ ᱯᱳᱥᱴ ᱮᱜᱼᱟ᱾ ᱤᱱᱴᱟᱨᱱᱮᱥᱱᱟᱞ ᱤᱱᱵᱟᱭᱨᱚᱢᱮᱱᱴ ᱰᱮ ᱦᱮᱸ ᱥᱮ? ᱟᱨ ᱱᱚᱛᱮ ᱱᱟᱦᱟᱜᱼᱼ ᱱᱚᱣᱟ ᱤᱭᱟᱹ ᱨᱮᱫᱚ ᱱᱟᱦᱟᱜ ᱨᱤᱭᱮᱞᱤᱴᱤ ᱨᱮᱫᱚ ᱱᱟᱦᱟᱜ ᱚᱱᱟᱠᱚ ᱵᱟᱝᱵᱚᱱ ᱞᱟᱜᱟᱣᱮᱜ ᱠᱟᱱᱟ᱾
ᱠᱟᱫᱟ ᱦᱮᱸ᱾
ᱵᱟᱹᱱᱩᱜ ᱟᱠᱟᱫᱟ ᱟᱨ ᱟᱵᱚᱣᱟᱜᱼᱼ ᱠᱟᱞᱪᱟᱨ ᱠᱚᱦᱚᱸ ᱧᱮᱞᱚᱜᱚᱜ ᱠᱟᱱᱟ ᱡᱮᱼᱼ ᱵᱟᱹᱭ ᱵᱟᱹᱭ ᱛᱮᱵᱚᱱ ᱦᱤᱲᱤᱧ ᱤᱫᱤᱭᱮᱜ ᱠᱟᱱᱟ ᱡᱟᱦᱟᱸ ᱟᱵᱩᱣᱟᱜ ᱟᱹᱨᱤᱪᱟᱹᱞᱤ ᱡᱟᱦᱟᱸᱱᱟᱜ ᱟᱵᱚᱣᱟᱜ ᱥᱟᱶᱼᱼ ᱛᱟ ᱨᱮᱱᱟᱜ ᱢᱮᱱᱟᱜᱼᱟ᱾
ᱵᱟᱯᱞᱟ ᱠᱚ ᱧᱮᱞᱚᱜᱚᱜ ᱠᱟᱱᱟ ᱵᱟᱹᱭ ᱵᱟᱹᱭᱛᱮ ᱰᱤᱡᱮ ᱢᱟᱭᱤᱠ ᱟᱛᱮ ᱠᱚ ᱮᱱᱮᱡᱚᱜᱼᱼ ᱠᱟᱱᱟ ᱛᱩᱢᱫᱟᱜ ᱴᱟᱢᱟᱠ ᱠᱚᱫᱚ ᱱᱟᱦᱟᱜ ᱦᱤᱲᱤᱧᱚᱜ ᱠᱟᱱᱟ᱾
ᱢᱟᱱᱮ ᱱᱚᱣᱟ ᱠᱚᱫᱚ ᱦᱩᱭᱩᱜ ᱠᱟᱱᱟ ᱮᱠᱪᱩᱭᱮᱞᱤ ᱡᱟᱦᱟᱸ ᱟᱵᱚ ᱢᱟᱱᱮ ᱮᱴᱟᱜ ᱠᱚ ᱥᱟᱶᱛᱮ ᱡᱟᱦᱟᱸ ᱜᱟᱛᱮ ᱜᱟᱛᱮ ᱜᱟᱯᱟ ᱜᱟᱯᱟᱼᱼ ᱟᱯᱟᱛᱮ ᱧᱮᱞ ᱧᱮᱞ ᱛᱮᱜᱤ ᱢᱟᱱᱮ ᱩᱱᱠᱩ ᱥᱮᱡ ᱡᱟᱹᱥᱛᱤ ᱵᱚ ᱚᱨᱥᱚᱝ ᱪᱟᱞᱟᱜ ᱠᱟᱱᱟ, ᱢᱟᱱᱮ ᱟᱯᱼᱼ ᱟᱯᱱᱟᱨᱟᱜ ᱫᱚᱵᱚ ᱦᱤᱲᱤᱧ ᱤᱫᱤᱭᱮᱜ ᱠᱟᱱᱟ ᱡᱮ ᱚᱠᱟ ᱞᱮᱠᱟ ᱟᱵᱚᱣᱟᱜ ᱢᱮᱱᱟᱜ ᱟᱠᱟᱫᱟ, ᱚᱱᱠᱟ ᱛᱮᱜᱮ ᱟᱵᱚ ᱵᱚᱼᱼ ᱪᱟᱞᱟᱜ ᱢᱟ ᱦᱤᱡᱩᱜ ᱠᱟᱱ ᱫᱤᱱᱨᱮ ᱟᱵᱚ ᱠᱚᱨᱮᱱ ᱯᱤᱲᱦᱤ ᱦᱚᱸ ᱱᱚᱣᱟ ᱱᱟᱯᱟᱭ ᱛᱮᱠᱚ ᱡᱚᱜᱟᱣ ᱫᱚᱦᱚ ᱫᱟᱲᱮᱼᱼ ᱠᱟᱜᱼᱟ, ᱚᱱᱟ ᱡᱤᱱᱤᱥᱟ ᱟᱵᱚ ᱛᱟᱞᱟᱨᱮᱼᱼ ᱢᱟᱱᱮ ᱥᱩᱴᱷᱤᱠ ᱟᱸᱜ ᱜᱩᱱᱟᱹᱱ ᱠᱚᱦᱚᱸ ᱢᱟᱱᱮ ᱵᱟᱝ ᱜᱮᱵᱚ ᱫᱚᱦᱚᱭᱮᱜ ᱠᱟᱱᱟ᱾ ᱚᱱᱟ ᱠᱷᱟᱹᱛᱤᱨ ᱛᱮᱜᱮ ᱱᱚᱣᱟ ᱠᱚ ᱡᱤᱱᱤᱥ ᱦᱟᱸᱜ᱾
ᱟᱨ ᱡᱮᱢᱚᱱ ᱵᱮᱱ ᱞᱟᱹᱭᱠᱮᱜᱼᱟ ᱱᱤᱛᱚᱜ᱾ ᱡᱮ ᱟᱵᱚ ᱚᱱᱠᱟ ᱟᱭᱢᱟ ᱞᱮᱠᱟᱱ ᱡᱤᱱᱤᱥ ᱧᱮᱞᱚᱜᱚᱜ ᱠᱟᱱᱟ᱾ ᱡᱮ ᱟᱵᱚ ᱜᱮ ᱡᱩᱫᱤ ᱱᱤᱛᱚᱜ ᱚᱱᱟ ᱠᱩ ᱵᱟᱝᱵᱚᱱ ᱫᱚᱦᱚ ᱤᱫᱤᱭᱟ ᱮᱱᱠᱷᱟᱱᱼᱼ ᱠᱷᱟᱱ ᱦᱤᱡᱩᱜ ᱠᱟᱱ ᱡᱮᱱᱟᱨᱮᱥᱚᱱ ᱨᱮᱢᱟ ᱪᱟᱵᱟ ᱩᱛᱟᱹᱨᱚᱜᱼᱟ᱾
ᱮᱠᱫᱚᱢ ᱮᱠᱫᱚᱢ ᱵᱟᱠᱷᱨᱟ ᱫᱚ ᱮᱠᱫᱚᱢ ᱦᱳᱭ᱾
ᱟᱵᱚ ᱠᱚ ᱡᱟᱦᱟᱸ ᱛᱤᱥᱚᱜ ᱟᱵᱚ ᱠᱚᱨᱮᱱ ᱜᱤᱫᱽᱨᱟᱹ ᱫᱚ ᱡᱩᱫᱤᱼᱼ ᱟᱵᱚ ᱛᱩᱢᱫᱟᱜ ᱴᱟᱢᱟᱠ ᱫᱚᱝ ᱞᱟᱜᱽᱲᱮ ᱮᱱᱮᱡ᱾ ᱥᱮᱞᱤᱧ ᱞᱟᱹᱭᱟ ᱯᱟᱹᱧᱪᱤ ᱯᱟᱨᱦᱟᱲ ᱱᱚᱣᱟ ᱠᱩ ᱱᱤᱛ ᱠᱷᱚᱱ ᱡᱩᱫᱤ ᱜᱤᱫᱽᱨᱟᱹ ᱠᱚ ᱵᱟᱝ ᱠᱚᱼᱼ ᱵᱚᱱ ᱪᱤᱫᱟ, ᱟᱵᱚ ᱟᱵᱚ ᱢᱟ ᱟᱵᱚ ᱡᱮᱱᱟᱨᱮᱥᱚᱱ ᱨᱮᱢᱟ ᱛᱷᱚᱲᱟ ᱩᱰᱤᱡ ᱵᱚᱱ ᱪᱮᱫ ᱮᱱ ᱠᱟᱱ ᱜᱮᱭᱟ᱾ ᱢᱮᱱᱠᱷᱟᱱ ᱢᱤᱫᱴᱮᱱ ᱵᱟᱨᱭᱟ ᱦᱚᱲ ᱪᱮᱫ ᱠᱟᱛᱮᱫ ᱫᱚ ᱪᱮᱫ ᱦᱩᱭᱩᱜᱼᱟ᱾ ᱟᱨᱦᱚᱛᱚ ᱟᱹᱰᱤ ᱜᱟᱱ ᱦᱚᱲ ᱢᱮᱱᱟᱜ ᱠᱚᱣᱟ ᱡᱟᱦᱟᱸᱭ ᱚᱱᱟ ᱟᱵᱚᱣᱟᱜ ᱟᱹᱨᱤᱪᱟᱹᱞᱤ ᱠᱟᱞᱪᱟᱨ ᱵᱟᱝ ᱠᱚ ᱯᱷᱳᱞᱳᱭᱮᱜ ᱠᱟᱱᱟ
ᱦᱳᱭ ᱱᱮ ᱱᱚᱣᱟ ᱠᱚᱫᱚ ᱦᱩᱭᱩᱜ ᱠᱟᱱᱟ ᱥᱟᱱᱟᱢ ᱠᱩ ᱦᱚᱛᱮᱛᱮᱜᱮ ᱟᱨᱠᱤ ᱱᱚᱣᱟ ᱠᱚ ᱡᱤᱱᱤᱥ ᱫᱚ ᱢᱤᱫ ᱢᱟᱱᱮ ᱯᱟᱞᱴᱟᱣ ᱜᱟᱱᱚᱜᱚᱜᱼᱟ, ᱡᱩᱫᱤ ᱵᱚ ᱟᱵᱚ ᱢᱚᱱ ᱠᱮᱴᱮᱡ ᱩᱨᱤᱡ ᱠᱟᱛᱮᱫ ᱱᱚᱣᱟ ᱠᱚ ᱡᱤᱱᱤᱥ ᱵᱩ ᱥᱟᱵ ᱫᱚᱦᱚ ᱫᱟᱲᱮᱭᱟᱜᱼᱟ ᱛᱟᱦᱚᱞᱮ ᱦᱤᱡᱩᱜ ᱠᱟᱱ ᱫᱤᱱ ᱨᱮᱦᱚᱸ ᱱᱟᱯᱟᱭ ᱥᱟᱺᱦᱤᱡ ᱟᱵᱚ ᱠᱚᱣᱟᱜ ᱡᱤᱱᱤᱥ ᱥᱚᱴᱷᱤᱠ ᱵᱷᱟᱵᱮ ᱛᱟᱦᱮᱱ ᱛᱟᱹᱵᱩᱱᱟ
ᱦᱳᱭ ᱟᱫᱚ ᱠᱟᱨᱚᱱ ᱦᱩᱭᱩᱜ ᱠᱟᱱᱟ ᱥᱮ ᱟᱵᱚ ᱟᱭᱢᱟ ᱞᱮᱠᱟᱱ ᱦᱚᱲ ᱥᱚᱦᱚᱨ ᱵᱟᱡᱟᱨ ᱨᱮᱵᱚᱱ ᱛᱟᱦᱮᱱᱚᱜ ᱠᱟᱱᱟ, ᱟᱫᱚ ᱵᱟᱹᱭ ᱵᱟᱹᱭᱛᱮ ᱥᱚᱦᱚᱨ ᱵᱟᱡᱟᱨ ᱨᱮ ᱛᱟᱦᱮᱸ ᱠᱟᱛᱮ ᱡᱟᱦᱟᱸ ᱟᱛᱳ ᱚᱲᱟᱜ ᱨᱮᱱᱟᱜ ᱛᱟᱦᱮᱱ ᱠᱟᱱ ᱛᱟᱵᱚᱱᱟ ᱟᱫᱚ ᱱᱟᱦᱟᱜ ᱵᱟᱹᱭ ᱵᱟᱹᱭ ᱛᱮᱵᱚᱱ ᱦᱤᱲᱤᱧ ᱮᱫ
ᱦᱤᱲᱤᱧ ᱤᱫᱤᱭᱮᱫ ᱠᱟᱱᱟ ᱦᱮᱸ ᱦᱮᱸ ᱴᱷᱤᱠ ᱴᱷᱤᱠ
ᱟᱵᱚᱨᱮᱱ, ᱟᱵᱚᱨᱮᱱ ᱵᱚᱸᱜᱟ ᱵᱩᱨᱩ ᱦᱚᱸᱵᱚᱱ ᱦᱤᱲᱤᱧ ᱠᱚᱣᱟ ᱟᱨ ᱵᱟᱹᱭ ᱵᱟᱹᱭᱛᱮ ᱟᱵᱚᱣᱟᱜ ᱯᱚᱨᱚᱵᱽ ᱯᱚᱨᱵᱟᱥ ᱦᱚᱸᱵᱚᱱ ᱦᱤᱲᱤᱧᱮᱜᱼᱟ ᱠᱟᱨᱚᱱ ᱫᱚ ᱦᱩᱭᱩᱜ ᱠᱟᱱᱟ ᱡᱮ ᱟᱵᱚ ᱫᱚ ᱚᱞᱚᱜ ᱯᱟᱲᱦᱟᱜ ᱱᱟᱵᱚᱱ ᱛᱚ ᱟᱫᱚ ᱟᱭᱢᱟ ᱵᱚᱱ ᱢᱟᱲᱟᱝ ᱥᱮᱫ ᱱᱟ ᱦᱮᱸ ᱥᱮᱮ?
ᱦᱮᱸ ᱥᱮ ᱮᱠᱫᱚᱢ ᱮᱠᱫᱚᱢ
ᱟᱨ ᱵᱟᱝᱠᱷᱟᱱ ᱢᱤᱫ ᱵᱟᱨ ᱦᱚᱲ ᱫᱚ ᱢᱮᱱᱟᱜ ᱵᱚᱱᱟ ᱚᱞᱚᱜ ᱯᱟᱲᱦᱟᱜ ᱠᱟᱛᱮᱜ ᱱᱮᱦᱚᱸ ᱟᱵᱚᱣᱟᱜ ᱟᱹᱨᱤᱪᱟᱹᱞᱤ, ᱟᱵᱚᱣᱟᱜ ᱫᱷᱚᱨᱚᱢ, ᱟᱵᱚᱣᱟᱜ ᱡᱚᱛᱚᱣᱟᱜ ᱜᱮ ᱵᱟᱝᱵᱚᱱ ᱦᱤᱲᱤᱧ ᱠᱟᱫᱟ ᱦᱳᱭᱥᱮ
ᱦᱳᱭ ᱮᱠᱫᱚᱢ ᱮᱠᱫᱚᱢ ᱴᱷᱤᱠ ᱴᱷᱤᱠ ᱢᱟᱱᱮ ᱚᱱᱟ ᱠᱚᱵᱚ ᱵᱩᱡᱷᱟᱹᱣ ᱧᱟᱢ ᱠᱟᱫ ᱛᱮ ᱟᱵᱚ ᱠᱤᱪᱷᱩ ᱠᱚᱫᱚ ᱢᱟᱱᱮ ᱚᱱᱟ ᱛᱩᱱᱠᱷᱤ ᱛᱚᱞᱟᱥ ᱨᱮᱜᱮ ᱢᱮᱱᱟᱜ ᱠᱟᱫ ᱵᱚᱱᱟ ᱚᱱᱟ ᱥᱟᱶᱛᱮᱜᱮ ᱟᱵᱚ ᱦᱚᱸ ᱢᱮᱱᱟᱜ ᱟᱠᱟᱫ ᱵᱚᱱᱟ ᱟᱨ ᱡᱟᱦᱟᱸᱭ ᱠᱚ ᱠᱩ ᱢᱟᱱᱮ ᱡᱟᱦᱟᱸ ᱴᱟᱣᱩᱱ ᱵᱟᱡᱟᱨ ᱨᱮ ᱛᱟᱦᱮᱸ ᱠᱟᱛᱮ ᱚᱱᱟ ᱠᱚ ᱡᱤᱱᱤᱥ ᱵᱟᱝᱠᱚ ᱵᱩᱡᱷᱟᱹᱣ ᱮᱫᱟ ᱛᱟᱦᱚᱞᱮ ᱢᱟ ᱚᱱᱠᱟ ᱢᱟ ᱟᱵᱚ ᱠᱩ ᱟ ᱢᱟᱱᱮ ᱟᱵᱚᱣᱟᱜ ᱡᱟᱦᱟᱸ ᱦᱤᱡᱩᱜ ᱠᱟᱱ ᱫᱤᱱ ᱨᱮᱢᱟ ᱵᱟᱝ ᱜᱮᱵᱚ ᱫᱚᱦᱚ ᱫᱟᱲᱮᱭᱟᱜ
ᱦᱳᱭ ᱠᱟᱨᱚᱱ ᱫᱚ ᱦᱩᱭᱩᱜ ᱠᱟᱱᱟ ᱪᱮᱫ ᱠᱤ ᱟᱭᱢᱟ ᱞᱮᱠᱟᱱ ᱦᱚᱲ ᱵᱚᱱ ᱚᱞᱚᱜ ᱯᱟᱲᱦᱟᱜ ᱠᱟᱛᱮ ᱪᱟᱠᱨᱤ ᱵᱚᱱ ᱧᱟᱢᱮᱫ ᱠᱟᱱᱟ ᱟᱨ ᱥᱚᱦᱚᱨ ᱵᱟᱡᱟᱨ ᱨᱮᱵᱚᱱ ᱛᱟᱦᱮᱱ ᱠᱟᱱᱟ ᱟᱫᱚ ᱥᱟᱱᱟᱢᱟᱜ ᱥᱟᱱᱟᱢᱟᱜ ᱦᱚᱭ ᱦᱟᱸᱜ ᱥᱚᱦᱚᱨ ᱵᱟᱡᱟᱨ ᱠᱷᱚᱱᱜᱮ ᱞᱟᱜᱟᱣ ᱟᱵᱚᱱ ᱠᱟᱱᱟ ᱦᱳᱭᱥᱮ ᱮᱸ ᱥᱚᱦᱚᱨ ᱵᱟᱡᱟᱨ ᱨᱮ ᱫᱤᱠᱩ ᱞᱮᱠᱟ ᱫᱤᱠᱩ ᱞᱮᱠᱟᱵᱚᱱ ᱥᱟᱡᱽᱵᱟᱡᱚᱜᱼᱟ ᱫᱤᱠᱩ ᱞᱮ ᱠᱟ ᱵᱚᱱ ᱡᱚᱢ ᱧᱩᱭᱟ ᱦᱚᱨᱚᱜ ᱵᱟᱸᱫᱮ ᱠᱚᱦᱚᱸ ᱫᱤᱠᱩ ᱞᱮᱠᱟ ᱟᱫᱚ ᱟᱵᱚᱣᱟᱜ ᱴᱨᱟᱰᱤᱥᱚᱱᱟᱞ ᱠᱟᱞᱪᱟᱨ ᱪᱮᱫ ᱞᱤᱧ ᱞᱟᱹᱭᱟ ᱴᱨᱮᱰᱤᱥᱚᱱᱟᱞ ᱰᱨᱮᱥ ᱠᱚᱫᱚ ᱱᱟᱦᱟᱜ ᱵᱚᱱ ᱦᱤᱲᱤᱧ ᱤᱫᱤᱭᱮᱫᱟ ᱵᱟᱹᱭ ᱵᱟᱹᱭ ᱛᱮ ᱦᱳᱭ ᱥᱮ
ᱦᱳᱭ ᱟᱨ ᱚᱱᱟ ᱠᱷᱟᱹᱛᱤᱨ ᱛᱮᱜᱮ ᱢᱟ ᱦᱟᱸᱜ ᱟᱵᱚ ᱠᱚᱨᱮᱱ ᱦᱚᱲ ᱠᱚᱦᱚᱸ ᱢᱟᱱᱮ ᱵᱟᱝ ᱜᱮᱵᱚ ᱧᱮᱞ ᱩᱨᱩᱢᱮᱫ ᱠᱚᱣᱟ ᱡᱮ ᱱᱩᱝ ᱩᱱᱠᱩ ᱫᱚ ᱚᱠᱟ ᱜᱟᱛᱟᱠ ᱨᱮᱱ ᱦᱚᱲ ᱠᱟᱱᱟ ᱠᱚ ᱦᱟᱹᱱᱠᱩ ᱫᱚ ᱚᱠᱟ ᱜᱟᱛᱟᱠ ᱨᱮᱱ ᱠᱟᱨᱚᱱ ᱢᱟᱱᱮ ᱥᱚᱦᱚᱨ ᱵᱟᱡᱟᱨ ᱨᱮ ᱛᱟᱦᱮᱸ ᱠᱟᱛᱮ ᱢᱟᱱᱮ ᱚᱱᱟ ᱟᱱᱮ ᱢᱚᱰᱟᱨᱱᱟᱜ ᱠᱚ ᱟᱯᱱᱟᱨ ᱠᱟᱫᱟ ᱛᱚ ᱚᱱᱟᱛᱮ ᱵᱟᱝ ᱜᱮᱵᱚ ᱵᱩᱡ ᱵᱩᱡᱷᱟᱹᱣ ᱫᱟᱲᱭᱟᱜ ᱠᱟᱱᱟ
ᱦᱳᱭ ᱡᱟᱦᱟᱸ ᱵᱮᱱ ᱞᱟᱹᱭ ᱫᱟᱲᱮᱭᱟᱜᱼᱟ ᱱᱤᱛᱚᱜ ᱫᱚ ᱱᱟᱦᱟᱜ ᱡᱩᱜᱽ ᱠᱷᱚᱡ ᱢᱚᱰᱟᱱ ᱡᱩᱜᱽ ᱨᱮᱵᱚᱱ ᱥᱮᱴᱮᱱᱟ ᱦᱳᱭ ᱥᱮᱮ
ᱦᱳᱭ ᱦᱳᱭ ᱚᱱᱟ ᱢᱟ ᱱᱤᱦᱟᱹᱛ ᱠᱟᱱ ᱜᱮ